ᱡᱚᱢᱚᱜ ᱠᱟᱱᱟ ᱜᱚᱝᱠᱮ
ᱦᱮᱞᱳ᱾
ᱞᱟᱹᱭᱮᱜ ᱟᱞᱤᱝ ᱱᱤᱛᱚᱜ ᱟᱸᱡᱚᱢᱚᱜ ᱠᱟᱱᱟ ᱥᱮ ᱵᱟᱝ ᱨᱚᱲ ᱛᱟᱹᱞᱤᱧ?
ᱜᱚᱢᱠᱮ ᱡᱚᱦᱟᱨ ᱜᱮ, ᱚᱠᱟ ᱞᱮᱠᱟ ᱪᱚ ᱠᱷᱤᱨᱚᱛ ᱠᱷᱚᱨᱚᱛ ᱜᱮ ᱟᱸᱡᱚᱢᱚᱜ ᱠᱟᱱᱟ ᱵᱟᱵᱮᱱ ᱟᱸᱡᱚᱢ ᱫᱚᱨᱭᱟᱜ ᱠᱟᱱᱟ᱾
ᱱᱤᱛᱚᱜ ᱟᱸᱡᱚᱢᱚᱜ ᱠᱟᱱᱟ ᱢᱟ ᱞᱟᱹᱭᱮᱜᱼᱟ ᱞᱤᱝ? ᱞᱟᱹᱭᱮᱜᱼᱟ ᱞᱤᱝ ᱱᱤᱛᱚᱜ ᱟᱡᱚᱢᱚᱜ ᱠᱟᱱᱟ ᱥᱮ ᱵᱟᱝ ᱱᱤᱛᱚᱜ?
ᱚᱠᱟ ᱞᱮᱠᱟ ᱪᱚ ᱵᱟᱝ ᱟᱸᱡᱚᱢ ᱫᱷᱟᱨᱟᱜ ᱠᱟᱱᱟ ᱛᱟᱹᱵᱤᱱ᱾
ᱟᱪᱪᱷᱟ ᱦᱟᱯᱮ ᱥᱮ ᱢᱤᱫ ᱰᱚᱰᱮ᱾
ᱦᱮᱸ, ᱦᱮᱸ?
ᱞᱟᱹᱭᱮᱜ ᱞᱤᱝ ᱦᱟᱯᱮ ᱢᱤᱫ ᱰᱚᱰᱮ ᱟᱞᱚᱵᱮᱱ ᱠᱟ
ᱦᱮᱞᱳ᱾ ᱦᱮᱞᱳ᱾
ᱞᱟᱹᱭᱟᱹᱞᱤᱧ ᱱᱤᱛᱚᱜ ᱟᱸᱡᱚᱢᱚᱜ ᱠᱟᱱᱟ ᱱᱤᱛᱚᱜ?
ᱦᱮᱸ᱾
ᱞᱟᱹᱭᱮᱜ ᱟᱞᱤᱧ ᱱᱤᱛ ᱟᱸᱡᱚᱢᱚᱜ ᱠᱟᱱᱟ ᱥᱮ ᱵᱟᱝ ᱨᱚᱲ ᱛᱟᱹᱞᱤᱧ?
ᱦᱮᱞᱳ᱾ ᱦᱮᱞᱳ᱾
ᱞᱟᱹᱭᱮᱜ-ᱟ ᱞᱤᱧ ᱱᱤᱛᱚᱜ ᱨᱚᱲ ᱟᱸᱡᱚᱜ ᱠᱟᱱ ᱛᱟᱹᱞᱤᱧᱟ ᱥᱮ ᱵᱟᱝ ᱨᱚᱲ?